ᱦᱮᱸ ᱡᱚᱦᱟᱨ ᱜᱮ ᱜᱚᱝᱠᱮ।
ᱦᱮᱸ ᱡᱚᱦᱟᱨ ᱜᱮ।
ᱦᱮᱞᱳ,
ᱦᱮᱸ ᱞᱟᱹᱭ ᱵᱤᱱ।
ᱦᱮᱸ ᱨᱚᱲ ᱵᱮᱱ ᱟᱸᱡᱚᱢ ᱧᱟᱢᱮᱫ ᱛᱟᱹᱞᱤᱧᱟ᱾
ᱦᱮᱸ ᱟᱸᱡᱚᱢ ᱫᱟᱞᱤᱧ᱾ ᱟᱞᱤᱧᱟᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱞᱳ ᱟᱵᱮᱱᱟᱜ ᱨᱚᱲ ᱵᱟᱝ ᱟᱸᱡᱚᱢ ᱦᱤᱡᱩᱜ ᱠᱟᱱᱟ ᱢᱚᱡᱽ ᱛᱮ᱾
ᱟᱪᱪᱷᱟ ᱦᱮᱞᱳ, ᱦᱮᱞᱳ, ᱦᱮᱞᱳ ᱦᱮᱸ ᱦᱮᱸ ᱞᱟᱹᱭ ᱵᱤᱱ? ᱨᱚᱲ ᱵᱟᱝᱵᱤᱱ ᱟᱡᱚᱢᱫᱟ?
ᱦᱮᱞᱳ,
ᱦᱮᱸ ᱦᱮᱞᱳ ᱦᱮᱞᱳ, ᱦᱮᱞᱳ,
ᱦᱮᱸ ᱨᱚᱲ ᱢᱚᱡᱽ ᱛᱮ ᱵᱟᱝ ᱟᱸᱡᱚᱢ ᱦᱤᱡᱩᱜ ᱠᱟᱱᱟ᱾
ᱮᱸ ᱱᱮᱴᱣᱟᱨᱠ ᱠᱚᱢᱟ ᱡᱷᱚᱛᱚ ᱜᱮ ᱴᱷᱤᱠ ᱴᱷᱟᱠ ᱢᱮᱱᱟᱜ ᱛᱟᱹᱟᱞᱤᱧᱟ ᱛᱚ ᱠᱟᱨᱚᱱ ᱪᱮᱫᱟᱜ ᱱᱚᱝᱠᱟ ᱠᱟᱱᱟ ᱱᱤᱭᱟᱹ ᱞᱟᱦᱟ ᱨᱮᱦᱚᱸ ᱢᱤᱫ ᱦᱚᱲ ᱥᱟᱣ ᱞᱤᱧ ᱨᱚᱲ ᱠᱮᱫᱟ ᱛᱚ ᱚᱱᱟ ᱩᱱᱤᱭᱟᱜ ᱠᱷᱮᱛᱨᱨ ᱨᱮᱦᱚᱸ ᱱᱚᱝᱠᱟᱜᱮ ᱢᱟᱱᱮ
ᱵᱟᱝ ᱟᱸᱡᱚᱢᱚᱜ ᱠᱟᱱᱟ ᱢᱚᱡᱽ ᱛᱮ᱾
ᱚ᱾
ᱦᱮᱞᱳ,
ᱦᱮᱸ ᱦᱮᱞᱳ? ᱦᱮᱞᱳ,
ᱦᱮᱞᱳ,
ᱦᱮᱸ ᱞᱟᱹᱭ ᱵᱤᱱ ᱨᱚᱲ ᱵᱟᱝ ᱟᱡᱚᱢᱚᱜ ᱠᱟᱱᱟ?